ᱴᱷᱤᱠ ᱡᱚᱦᱟᱨ
ᱦᱮᱸ ᱜᱚᱢᱠᱮ ᱡᱚᱦᱟᱨ ᱜᱮ ᱡᱚᱦᱟᱨ ᱜᱮ
ᱦᱮᱸ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱜᱚᱝᱠᱮ?
ᱦᱮᱸ ᱱᱤᱛᱚᱜ ᱫᱚ ᱜᱚᱝᱠᱮ ᱚᱱᱠᱟ ᱡᱟᱹᱯᱤᱫ ᱠᱷᱚᱱ ᱵᱮᱨᱮᱫ ᱠᱟᱛᱮ ᱵᱟᱨᱟᱥ ᱵᱟᱲᱟ ᱠᱟᱛᱮᱜ ᱱᱚᱜ ᱚᱭ ᱫᱩᱲᱩᱵ ᱵᱟᱲᱟ ᱦᱩᱭ ᱟᱠᱟᱱᱟ ᱾
ᱟᱪᱪᱷᱟ ᱟᱪᱪᱷᱟ ᱟᱯᱱᱟᱨ ᱦᱚᱸ ᱚᱱᱠᱟ ᱜᱮ ᱥᱮᱛᱟᱜ ᱨᱮ ᱵᱮᱨᱮᱫ ᱦᱩᱭ ᱮᱱᱟ ᱵᱮᱨᱮᱫ ᱠᱟᱛᱮᱜ ᱠᱟᱴᱤᱡ ᱜᱚᱰᱟ ᱥᱮᱫ ᱪᱟᱞᱟᱣ ᱦᱩᱭ ᱮᱱᱟ ᱠᱷᱟᱱ ᱮᱢᱚᱱ ᱡᱷᱤᱯᱤᱨ ᱡᱤᱯᱤᱨ ᱮ ᱫᱟᱜ ᱠᱮᱫ ᱟᱨ ᱦᱚᱸ ᱦᱩᱰᱤᱝ ᱦᱮᱡ ᱮᱱᱟ
ᱚ ᱛᱟᱦᱚᱞᱮ ᱜᱚᱢᱠᱮ ᱥᱮᱛᱟᱜ ᱨᱮ ᱟᱯᱮ ᱥᱮᱱ ᱠᱟᱹᱴᱤᱡ ᱮ ᱫᱟᱜ ᱧᱚᱜ ᱟᱜ ᱯᱮᱭᱟ
ᱦᱮᱸ ᱫᱟᱜ ᱧᱚᱜᱟᱜ ᱞᱮᱭᱟᱭ ᱚᱱᱠᱟ ᱯᱟᱸᱪᱴᱟ ᱫᱤᱠᱮ ᱞᱮ ᱪᱟᱞᱟᱣ ᱞᱮᱱᱟ ᱫᱟᱹᱲ ᱥᱮᱫ ᱫᱟᱹᱲ ᱞᱮ ᱪᱟᱞᱟᱣ ᱞᱮᱱᱟ
ᱛᱟᱦᱚᱞᱮ ᱚᱱᱠᱟ ᱛᱟᱦᱚᱞᱮ ᱜᱚᱢᱠᱮ ᱚᱱᱠᱟ ᱵᱚᱞ ᱠᱚᱢ ᱠᱷᱮᱞ ᱜᱮᱭᱟ?
ᱦᱮᱸ ᱵᱚᱞ ᱠᱷᱮᱞ ᱵᱚᱞᱛᱮ ᱤᱧ ᱦᱟᱸᱜ ᱥᱯᱳᱨᱴ ᱠᱚᱲᱟ ᱠᱟᱹᱱᱟᱹᱧ ᱛᱚ ᱥᱯᱳᱨᱴ ᱫᱟᱹᱲ ᱵᱟᱲᱟ ᱦᱩᱭᱩᱜ ᱜᱮᱭᱟ ᱟᱫᱚ ᱚᱱᱠᱟ ᱪᱟᱞᱟᱣ ᱵᱟᱲᱟ ᱦᱩᱭᱩᱜ ᱠᱟᱱᱟ ᱰᱤᱥᱴᱤᱠ ᱞᱮᱵᱮᱞ ᱠᱚᱫᱚ ᱪᱟᱞᱟᱣ ᱟᱠᱟᱱᱟ ᱥᱴᱮᱴ ᱞᱮᱵᱮᱞ ᱨᱮ ᱪᱟᱞᱟᱣ ᱦᱩᱭ ᱞᱮᱱ ᱜᱮᱭᱟ ᱟᱫᱚ ᱦᱟᱸᱜ ᱚᱸᱰᱮ ᱛᱷᱚᱲᱟ ᱠᱟᱹᱴᱤᱡ ᱤᱭᱟᱹ ᱠᱟᱛᱮ ᱵᱟᱝ ᱤᱭᱟᱹ ᱜᱟᱱ ᱞᱮᱱᱟ ᱛᱚ ᱤᱪᱪᱷᱟᱹ ᱢᱮᱱᱟᱜᱼᱟ ᱯᱚᱨᱮᱨ ᱵᱟᱨ ᱫᱚ ᱛᱷᱮᱠᱮ ᱩᱱᱤᱧ ᱥᱮᱴᱮᱨᱚᱜ ᱜᱮᱭᱟ ᱥᱴᱮᱴ ᱞᱮᱵᱮᱞ ᱨᱮ ᱠᱳᱣᱟᱞᱤᱯᱷᱟᱭ ᱦᱩᱭᱩᱜᱼᱟ ᱦᱮᱸ ᱟᱫᱚ
ᱮᱠᱫᱚᱢ ᱮᱠᱫᱚᱢ ᱜᱚᱝᱠᱮ ᱚᱱᱠᱟ ᱜᱮ ᱪᱮᱥᱴᱟᱭ ᱛᱟᱵᱚᱱ ᱢᱮ ᱡᱟᱛᱮ ᱟᱢ ᱦᱚᱸ ᱪᱮᱛᱟᱱ ᱞᱮᱵᱮᱞ ᱮᱢ ᱪᱟᱞᱟᱜ ᱛᱟᱵᱚᱱ ᱢᱟ
ᱮᱠᱟᱞ ᱮᱠᱟᱞ ᱟᱭᱢᱟ ᱥᱟᱨᱦᱟᱣ ᱱᱩᱱᱟᱹᱜ ᱢᱟᱨᱟᱝ ᱢᱤᱫᱴᱟᱝ ᱦᱮᱸ ᱠᱟᱛᱷᱟ ᱞᱟᱹᱭ ᱞᱟᱹᱜᱤᱫ ᱟᱹᱰᱤ ᱫᱟᱢᱟᱱ ᱠᱟᱛᱷᱟᱢ ᱞᱟᱹᱭ ᱟᱠᱟᱜᱼᱟ ᱚᱵᱚ ᱥᱮᱫ ᱤᱪᱪᱷᱟᱹ ᱢᱮᱱᱟᱜᱼᱟ ᱟᱵᱚ ᱨᱮᱱᱟᱜ ᱧᱮᱞᱚᱜ ᱠᱟᱱᱟ ᱠᱚᱲᱟᱼ ᱠᱩᱲᱤ ᱠᱚ ᱦᱮᱸ ᱜᱚᱢᱠᱮ ᱞᱟᱹᱭ ᱢᱮ
ᱜᱚᱝᱠᱮ ᱱᱚᱜᱼᱚᱭ ᱡᱟᱦᱟᱸ ᱧᱮᱞᱚᱜ ᱠᱟᱱᱟ ᱟᱵᱚ ᱥᱟᱱᱛᱟᱲ ᱥᱟᱶᱛᱟ ᱨᱮᱱ ᱦᱚᱲ ᱱᱚᱝᱠᱟ ᱵᱟᱝᱠᱚ ᱨᱟᱠᱟᱵ ᱫᱟᱲᱮᱭᱟᱜ ᱠᱟᱱᱟ ᱦᱮᱸᱥᱮ ᱟᱹᱵᱤᱱ ᱱᱚᱝᱠᱟ ᱱᱚᱜᱼᱚᱭ ᱱᱤᱛᱳᱜ ᱡᱮᱢᱚᱱ ᱱᱚᱣᱟ ᱰᱤᱥᱴᱤᱠ ᱞᱮᱵᱮᱞ ᱫᱷᱟᱹᱵᱤᱡ ᱵᱤᱱ ᱥᱮᱱ ᱟᱠᱟᱱᱟ ᱚᱱᱟ ᱜᱮ ᱟᱹᱵᱤᱱ ᱤᱧ ᱦᱚᱸ ᱥᱟᱨᱦᱟᱣ ᱤᱧ ᱪᱟᱞ ᱟᱹᱵᱤᱱ ᱠᱟᱱᱟ ᱡᱮ ᱤᱱᱟᱹᱜ ᱫᱷᱟᱹᱨᱤᱡ ᱵᱤᱱ ᱪᱟᱞᱟᱣ ᱟᱠᱟᱱᱟ ᱟᱨᱦᱚᱸ ᱚᱱᱠᱟ ᱡᱟᱛᱮ ᱪᱮᱥᱴᱟᱭ ᱵᱤᱱ ᱡᱮ ᱪᱮᱛᱟᱱ ᱥᱮᱫ ᱵᱤᱱ ᱪᱟᱞᱟᱜ ᱢᱟ ᱾ ᱢᱤᱫ ᱫᱤᱱ ᱟᱹᱵᱤᱱ ᱦᱚᱸ ᱚᱱᱠᱟ ᱪᱮᱛᱟᱱ ᱞᱮᱵᱮᱞ ᱵᱤᱱ ᱥᱮᱱ ᱞᱮᱱᱠᱷᱟᱱ ᱟᱹᱵᱤᱱ ᱦᱚᱸ ᱚᱱᱠᱟ ᱯᱮᱯᱟᱨ ᱠᱚᱨᱮ ᱧᱩᱛᱩᱢ ᱨᱟᱠᱟᱵ ᱛᱟᱹᱵᱤᱱᱟ ᱟᱵᱚ ᱥᱟᱱᱛᱟᱲ ᱠᱚ ᱜᱚᱨᱚᱵᱽ ᱵᱚᱱ ᱟᱴᱠᱟᱨᱟ ᱡᱮ ᱟᱵᱚ ᱥᱟᱱᱛᱟᱲ ᱜᱮ ᱢᱤᱫᱴᱝ ᱥᱯᱚᱴ ᱢᱮᱱ ᱢᱤᱫᱴᱟᱝ ᱢᱟᱨᱟᱝ ᱞᱮᱵᱮᱞ ᱛᱮ ᱨᱟᱠᱟᱵ ᱟᱠᱟᱱᱟᱭ ᱾
ᱱᱤᱦᱟᱹᱛᱤ ᱱᱤᱦᱟᱹᱜᱮ ᱟᱹᱰᱤ ᱦᱮᱸ ᱟᱹᱰᱤ ᱱᱟᱯᱟᱭ ᱠᱟᱛᱷᱟ ᱜᱚᱝᱠᱮᱢ ᱞᱟᱹᱭ ᱠᱮᱫᱼᱟ ᱥᱟᱹᱨᱤ ᱠᱟᱛᱷᱟ ᱦᱮᱸ ᱨᱟᱹᱥᱠᱟᱹᱧ ᱟᱴᱠᱟᱨ ᱠᱮᱜ-ᱟ ᱾ ᱟᱫᱚ ᱜᱚᱝᱠᱮ ᱟᱵᱚᱨᱮᱱ ᱱᱟᱦᱟᱜ ᱡᱩᱜᱽ ᱨᱮ ᱡᱟᱦᱟᱸᱭ ᱠᱚᱲᱟ ᱠᱩᱲᱤ ᱠᱚ ᱧᱮᱞᱚᱜ ᱠᱟᱱᱟ ᱪᱤᱠᱟᱹᱜ ᱠᱟᱱᱟ ᱵᱚᱞ ᱠᱚ ᱠᱷᱮᱞ ᱞᱮᱜ-ᱟ ᱴᱷᱤᱠᱜᱮ ᱢᱟᱱᱮ ᱚᱱᱟ ᱴᱮᱱᱤᱥ ᱵᱚᱞ ᱟᱨᱮᱵᱟᱵᱟ ᱟᱹᱰᱤ ᱴᱷᱤᱠ ᱢᱮᱱᱟᱜᱼᱟ ᱚᱱᱟ ᱠᱚ ᱟᱯᱮ ᱠᱟᱹᱴᱤᱡ ᱡᱳᱜᱟ ᱡᱳᱜᱽ ᱯᱮ ᱱᱮᱛᱟᱨ ᱫᱚ ᱟᱯᱮ ᱚᱞᱚᱜ ᱯᱟᱲᱦᱟᱜ ᱠᱚᱲᱟᱼ ᱠᱩᱲᱤ ᱟᱯᱮ ᱫᱚ ᱦᱚᱲ ᱫᱚ ᱵᱟᱠᱚ ᱞᱟᱹᱭ ᱟᱯᱮᱭᱟ ᱟᱯᱮ ᱠᱷᱩᱫ ᱟᱯᱮ ᱪᱟᱜ ᱠᱟᱱᱟ ᱤᱧ ᱚᱠᱟᱨᱮ ᱪᱮᱫ ᱤᱧ ᱪᱤᱠᱟᱹᱭᱟ ᱵᱟᱹᱧ ᱪᱤᱠᱟᱹᱭᱟ ᱟᱢ ᱫᱚ ᱪᱮᱫ ᱚᱞᱚᱜ ᱯᱟᱲᱦᱟᱜ ᱠᱚᱲᱟ ᱠᱩᱲᱤ ᱦᱩᱭ ᱠᱟᱛᱮ ᱡᱩᱫᱤᱢ ᱞᱟᱹᱭᱟ ᱤᱧ ᱫᱚ ᱦᱚᱲ ᱠᱚ ᱢᱤᱛᱹᱧᱟ ᱛᱚᱨ ᱤᱧ ᱛᱤᱧ ᱠᱚᱨᱟᱣᱟ ᱚᱱᱠᱟ ᱞᱟᱹᱭ ᱞᱮᱠᱷᱟᱱ ᱵᱟᱝ ᱜᱟᱱᱚᱜᱼᱟ ᱱᱚᱣᱟ ᱱᱤᱡᱮᱨᱟᱜ ᱡᱩᱫᱤᱢ ᱧᱮᱞᱟ ᱜᱚᱝᱠᱮ ᱦᱮᱸ ᱦᱮᱸ ᱡᱩᱫᱤᱢ ᱧᱮᱞᱟ ᱜᱚᱝᱠᱮ ᱤᱧ ᱫᱚ ᱦᱟᱸᱜ ᱱᱤᱡᱮ ᱛᱮᱜᱮ ᱤᱧᱫᱩᱧ ᱢᱚᱱᱮ ᱠᱟᱜ-ᱟ ᱱᱚᱣᱟᱧ ᱠᱚᱨᱟᱣᱟ ᱟᱨ ᱟᱯᱟᱛᱚᱛᱚ ᱤᱱᱴᱨᱮᱥᱴ ᱛᱟᱦᱮᱱᱟ ᱫᱟᱹᱲ ᱠᱟᱹᱧ ᱯᱨᱚᱛᱛᱮᱠ ᱫᱤᱱ ᱫᱟᱹᱲ ᱢᱟᱱᱮ ᱟᱹᱰᱤ ᱵᱮᱞᱟ ᱡᱟᱦᱟᱸ ᱤᱧ ᱠᱚᱨᱟᱣ ᱵᱟᱹᱧ ᱠᱚᱨᱟᱣᱟ ᱥᱮᱛᱟᱜ ᱨᱮ ᱵᱮᱨᱮᱫ ᱠᱟᱛᱮᱜ ᱫᱟᱹᱲ ᱤᱧ ᱠᱚᱨᱟᱣ ᱛᱮ ᱜᱮ ᱦᱩᱭᱩᱜ ᱛᱤᱧᱟ ᱫᱟᱹᱲᱟᱹᱧ ᱵᱮᱭᱟᱢᱟᱹᱧ ᱦᱮᱸ
ᱦᱮᱸ
ᱡᱟᱦᱟ ᱱᱟᱜ ᱜᱮ ᱢᱤᱫᱴᱟᱝ ᱡᱟᱦᱟᱸ ᱠᱚ ᱞᱟᱹᱭ-ᱟ ᱰᱤᱥᱤᱯᱞᱤᱱ ᱟᱹᱰᱤ ᱫᱚᱨᱠᱟ ᱥᱮ ᱵᱟᱝ
ᱮᱠᱫᱚᱢ ᱮᱠᱫᱚᱢ ᱜᱚᱢᱠᱮ ᱰᱤᱥᱤᱯᱞᱤᱱ ᱰᱤᱥᱤᱯᱞᱤᱱ ᱡᱩᱫᱤ ᱵᱟᱝᱵᱚᱱ ᱛᱟᱦᱮᱱᱟ ᱛᱟᱦᱚᱞᱮ ᱟᱵᱚ ᱵᱟᱝᱵᱚᱱ ᱛᱟᱦᱮᱸ ᱫᱟᱲᱮᱭᱟᱜᱼᱟ ᱥᱮ ᱟᱵᱚᱣᱟᱜ ᱦᱚᱲᱢᱚ ᱥᱚᱨᱤᱨ ᱵᱮᱥ ᱜᱤ ᱵᱟᱝ ᱛᱟᱦᱮᱱᱟ᱾
ᱦᱳᱭ ᱦᱳᱭ ᱦᱳᱭ ᱚᱱᱟ ᱜᱤᱛᱚ ᱤᱧᱫᱚ ᱡᱟᱦᱟᱸ ᱨᱮᱜᱤᱧ ᱛᱟᱦᱮᱱ ᱠᱤᱱᱛᱩ ᱤᱧ ᱚᱱᱟ ᱥᱮᱛᱟᱜ ᱵᱮᱲᱟ ᱦᱳᱞᱳ ᱡᱟᱦᱟᱸ ᱞᱮᱠᱟ ᱦᱳᱞᱳᱜ ᱵᱮᱭᱟᱢᱤᱧ ᱠᱚᱨᱟᱣᱟ ᱫᱟᱹᱲᱟᱹᱧ ᱛᱟᱲᱟ ᱯᱮᱲᱟ ᱴᱷᱮᱡ ᱦᱚᱧ ᱪᱟᱞᱟᱜ ᱨᱮᱦᱚᱸᱧ ᱚᱸᱰᱮ ᱦᱚᱸ ᱤᱧᱟᱹᱜ ᱠᱟᱹᱢᱤ ᱫᱚ ᱴᱷᱤᱠ ᱜᱤᱧ ᱠᱚᱨᱟᱣᱟ ᱥᱮᱛᱟᱜ ᱵᱮᱲᱟ᱾
ᱦᱮᱸ ᱮᱠᱫᱚᱢ ᱮᱠᱫᱚᱢ ᱜᱚᱝᱠᱮ ᱢᱟᱱᱮ ᱱᱚᱝᱠᱟ ᱫᱟᱹᱲ ᱵᱟᱲᱟ ᱠᱚ ᱦᱚᱲᱢᱚ ᱠᱚ ᱞᱟᱲᱟ ᱵᱟᱲᱟ ᱫᱚ ᱮᱠᱫᱚᱢ ᱢᱟᱱᱮ ᱦᱚᱲᱢᱚ ᱨᱮ ᱟᱹᱰᱤ ᱜᱮ ᱠᱟᱹᱢᱤᱭ ᱮᱢᱟᱭ᱾
ᱦᱳᱭ ᱟᱫᱚ ᱜᱚᱢᱠᱮ ᱤᱧᱫᱚ ᱡᱮᱞᱮᱠᱟ ᱡᱟᱦᱟᱸ ᱫᱚ ᱤᱧᱤᱧ ᱫᱟᱹᱲ ᱵᱟᱲᱟᱭᱮᱫᱼᱟ ᱡᱮ ᱥᱯᱳᱨᱴᱥ ᱨᱮᱧ ᱠᱷᱮᱞᱮᱜᱼᱟ ᱚᱱᱟ ᱠᱷᱟᱹᱛᱤᱨ ᱡᱮ ᱱᱚᱣᱟ ᱫᱟᱹᱲ ᱫᱷᱟᱯᱟ ᱚᱱᱟ ᱫᱚ ᱵᱟᱝ ᱵᱟᱫᱽᱫᱚ ᱚᱱᱠᱮ ᱡᱩᱫᱤ ᱧᱮᱞᱟᱢ ᱡᱟᱦᱟᱸᱭ ᱡᱟᱦᱟᱸᱭ ᱠᱚ ᱚᱲᱟᱜ ᱠᱚᱨᱮ ᱠᱚ ᱛᱟᱦᱮᱱ ᱛᱟᱵᱚᱱᱟ ᱦᱮᱸᱥᱮ ᱦᱮᱸ ᱩᱱᱠᱩ ᱦᱚᱸ ᱠᱤᱱᱛᱩ ᱤᱧ ᱫᱩᱧ ᱞᱟᱹᱭᱟ ᱵᱮᱭᱟᱢ ᱠᱚ ᱵᱟᱠᱚ ᱫᱟᱹᱲ ᱵᱟᱲᱟᱭ ᱨᱮᱦᱚᱸ ᱚᱱᱠᱷᱟᱱ ᱡᱩᱫᱤ ᱠᱚ ᱛᱟᱲᱟᱢ ᱵᱟᱲᱟ ᱠᱟᱛᱮᱫ ᱵᱮᱭᱟᱢ ᱠᱚᱠᱚ ᱠᱚᱨᱟᱣᱟ ᱥᱮ ᱥᱮᱛᱟᱜ ᱵᱮᱲᱟ ᱟᱹᱰᱤ ᱦᱚᱲᱢᱚ ᱡᱤᱣᱤ ᱟᱹᱰᱤ ᱱᱟᱯᱟᱭ ᱛᱟᱦᱮᱱ ᱛᱟᱠᱚᱣᱟ ᱚᱱᱟ ᱥᱟᱶᱛᱮ ᱨᱳᱜᱽ ᱟᱡᱟᱨ ᱠᱷᱚᱱᱟᱜ ᱦᱚᱸ ᱠᱤᱱᱛᱩ ᱞᱟᱲᱟᱜ ᱨᱮᱠᱚ ᱛᱟᱦᱮᱱᱟ ᱨᱳᱠ ᱟᱡᱟᱨ ᱵᱟᱝ ᱥᱮ ᱥᱮᱴᱮᱨ ᱟᱠᱚᱣᱟ, ᱦᱮᱸ ᱵᱟᱝ?
ᱦᱮᱸ ᱜᱚᱝᱠᱮ ᱮᱠᱫᱚᱢ ᱯᱩᱨᱟᱹ ᱚᱱᱟ ᱚᱱᱟ ᱱᱤᱛᱚᱜ ᱫᱚ ᱦᱟᱸᱜ ᱟᱨ ᱡᱟᱦᱟᱸ ᱚᱱᱟ ᱥᱮᱛᱟᱜ ᱵᱮᱲᱟ ᱠᱚ ᱱᱚᱣᱟ ᱴᱟᱜ ᱢᱟᱱᱮ ᱵᱷᱟᱹᱜᱤᱭᱟ ᱢᱟᱱᱮ ᱡᱟᱦᱟᱸᱭ ᱠᱚ ᱚᱱᱠᱟ ᱵᱟᱝ ᱠᱚ ᱫᱟᱹᱲᱟ ᱚᱱᱠᱟ ᱡᱮᱢᱚᱱ ᱟᱢ ᱡᱮᱢᱚᱱ ᱱᱚᱜᱼᱚᱭ ᱱᱚᱱᱛᱮ ᱱᱚᱜᱼᱚᱭ ᱫᱟᱹᱲ ᱫᱟᱢ ᱥᱮᱛᱟᱜ ᱚᱱᱠᱟ ᱫᱚ ᱵᱟᱝ ᱟ ᱚᱱᱠᱟ ᱛᱟᱲᱟᱢ ᱦᱚᱸ ᱜᱟᱱᱚᱜᱼᱟ, ᱚᱱᱠᱟ ᱮᱠᱷᱮᱱ ᱠᱟᱴᱟ ᱠᱚᱛᱮ ᱚᱱᱠᱟ ᱥᱤᱥᱤᱨ ᱨᱮ ᱡᱟᱦᱟᱸ ᱠᱚᱨᱮ ᱫᱚ ᱜᱷᱟᱸᱥ ᱛᱟᱦᱮᱱᱟ ᱥᱤᱥᱤᱨ ᱨᱮ ᱡᱩᱫᱤᱢ ᱛᱟᱲᱟᱢᱟ ᱟᱨ ᱮᱠᱫᱚᱢ ᱯᱩᱨᱟᱹ ᱢᱮᱫ ᱟᱹᱰᱤ ᱠᱞᱤᱭᱟᱨ ᱜᱮ ᱵᱩᱡᱷᱟᱹᱜᱼᱟ, ᱢᱟᱱᱮ ᱯᱚᱨᱤᱥᱠᱟᱨ ᱵᱚᱱ ᱧᱮᱞ ᱧᱟᱢᱟ᱾
ᱥᱟᱹᱨᱤ ᱠᱟᱛᱷᱟ ᱦᱮᱸ ᱦᱮᱸ ᱴᱷᱤᱠ ᱴᱷᱤᱠ ᱮᱠᱫᱚᱢ ᱱᱚᱜ-ᱱᱟ ᱠᱚᱫᱚ ᱮᱠᱫᱚᱢ ᱥᱟᱹᱨᱤ ᱠᱟᱛᱷᱟ ᱵᱮᱤᱱ ᱞᱟᱹᱭ ᱠᱟᱜᱼᱟ ᱥᱟᱹᱨᱤ ᱠᱟᱛᱷᱟ ᱱᱚᱜᱚᱱᱟ ᱠᱚᱫᱚ ᱟᱹᱰᱤ ᱜᱟᱱ ᱜᱮ ᱵᱟᱠᱚ ᱵᱟᱲᱟᱭ ᱛᱟᱵᱚᱱᱟ ᱥᱮ ᱟᱵᱚ ᱨᱮᱱ, ᱩᱱᱠᱩ ᱫᱚᱠᱚ ᱪᱤᱠᱟᱹᱭᱟ ᱦᱮᱸ ᱟᱹᱰᱤ ᱦᱚᱲ ᱜᱮ ᱢᱮᱱᱟᱜ ᱠᱚᱣᱟ ᱱᱮᱛᱟᱨ ᱠᱚᱲᱟ ᱠᱩᱲᱤ ᱪᱤᱠᱟᱹᱜ ᱠᱟᱱᱟ ᱯᱷᱩᱱ ᱢᱮᱱᱟᱜ ᱛᱮ ᱟᱨᱮ ᱵᱟᱵᱟ ᱤᱧ ᱦᱚᱸ ᱯᱷᱳᱱᱤᱧ ᱧᱮᱞᱟ ᱧᱮᱞ ᱠᱟᱛᱮᱫ ᱤᱧ ᱠᱤ ᱛᱟᱞᱮ ᱵᱟᱹᱧ ᱠᱟᱹᱢᱤ ᱭᱮᱫ ᱛᱤᱧᱟᱹ ᱤᱧᱟᱹᱜ ᱠᱟᱹᱢᱤ ᱾ ᱫᱚ ᱯᱷᱳᱱ ᱧᱮᱞ ᱢᱮ᱾ ᱥᱮᱛᱟᱜ ᱵᱷᱳᱨ ᱮᱠᱴᱟ ᱫᱩᱴᱟ ᱛᱤᱱᱴᱟ ᱦᱟᱹᱵᱤᱡ ᱮ ᱧᱮᱞᱮᱫᱼᱟ ᱯᱳᱱ ᱟᱨ ᱱᱤᱛᱚᱜ ᱧᱮᱞ ᱢᱮ ᱪᱷᱚᱴᱟ ᱫᱚᱥᱴᱟ ᱦᱟᱹᱵᱤᱡ ᱡᱟᱹᱯᱤᱫ ᱠᱟᱜ ᱠᱟᱱᱟ᱾ ᱦᱮᱸ ᱵᱟᱝ ᱜᱚᱝᱠᱮ?
ᱦᱮᱸ ᱜᱚᱝᱠᱮ ᱦᱮᱸ᱾
ᱚᱱᱠᱟ ᱢᱮᱱᱟᱜ ᱠᱚᱣᱟ ᱥᱮ ᱵᱟᱝ?
ᱮᱠᱫᱚᱢ ᱮᱠᱫᱚᱢ ᱟᱹᱰᱤ ᱯᱟᱨᱯᱷᱮᱠᱴ ᱠᱟᱛᱷᱟ ᱵᱤᱱ ᱢᱮᱱ ᱟᱠᱟᱫᱟ ᱜᱚᱝᱠᱮ ᱡᱟᱦᱟᱸ ᱱᱤᱛᱚᱜ ᱧᱮᱞᱚᱜ ᱠᱟᱱᱟ ᱦᱮᱸᱥᱮ ᱾ ᱴᱷᱤᱠ ᱜᱮᱭᱟ ᱯᱷᱚᱱ ᱵᱚᱱ ᱵᱮᱵᱷᱚᱦᱟᱨᱮᱭ-ᱟ ᱾ ᱚᱱᱟ ᱯᱷᱳᱱ ᱫᱚ ᱦᱩᱭᱩᱜ ᱠᱟᱱᱟ ᱵᱷᱟᱹᱜᱤ ᱫᱤᱠᱷᱟᱣ ᱠᱟᱱᱟ ᱟᱨ ᱵᱟᱹᱲᱤᱡ ᱦᱚᱸ ᱫᱤᱠᱷᱟᱣ ᱠᱟᱱᱟᱭᱮ ᱟᱵᱚ ᱡᱩᱫᱤ ᱵᱷᱟᱜᱤ ᱫᱤᱠ ᱵᱷᱟᱜᱤ ᱫᱤᱠ ᱨᱮᱵᱚᱱ ᱞᱟᱜᱟᱣᱟ ᱛᱟᱦᱚᱞᱮ ᱟᱵᱚ ᱵᱷᱟ ᱟᱵᱚ ᱦᱚᱸᱵᱚᱱ ᱛᱟᱦᱮᱱᱟ ᱟᱨ ᱡᱩᱫᱤ ᱵᱟᱹᱲᱤᱡ ᱫᱤᱠ ᱨᱮᱵᱚᱱ ᱞᱟᱜᱟᱣ-ᱟ ᱛᱟᱦᱚᱞᱮ ᱟᱵᱚ ᱦᱚᱸᱵᱚᱱ ᱵᱟᱹᱲᱤᱡᱚᱜ-ᱟ ᱾
ᱮᱠᱟᱞᱮᱠᱟ ᱱᱚᱣᱟ ᱥᱟᱹᱨᱤ ᱠᱟᱛᱷᱟ ᱠᱟᱱᱟ, ᱟᱫᱚ ᱚᱱᱟ ᱫᱚ ᱟᱵᱚ ᱴᱷᱮᱱ ᱵᱟᱝ ᱥᱮ ᱟᱢ ᱡᱩᱫᱤ ᱟᱢᱟᱜ ᱱᱤᱡᱮᱨᱟᱜ ᱡᱟᱦᱟᱸ ᱟᱨ ᱫᱟᱭᱤᱛᱛᱚ ᱠᱟᱱ ᱛᱟᱢᱟ ᱮᱱ ᱵᱟᱵᱟ ᱩᱱ ᱫᱚ ᱡᱚᱛᱚᱱᱟᱜ ᱜᱮ ᱵᱷᱟᱜᱮ ᱵᱟᱹᱲᱤᱡ ᱫᱚ ᱢᱮᱱᱟᱜ-ᱟ ᱤᱧ ᱫᱚ ᱪᱮᱫᱟᱜ ᱵᱟᱹᱲᱤᱡᱟᱜ ᱤᱧ ᱟᱯᱱᱟᱨᱟ ᱦᱮᱸᱥᱮ ᱵᱟᱝ ᱜᱟᱝᱠᱮ ᱾
ᱦᱮᱸ ᱜᱚᱝᱠᱮ ᱮᱠᱫᱚᱢ ᱵᱷᱹᱟᱜᱤ ᱫᱤᱠ ᱛᱟᱦᱮᱱ ᱢᱟᱱᱮ ᱵᱟᱹᱲᱤᱡ ᱫᱤᱠ ᱦᱚᱸ ᱛᱟᱦᱮᱱᱟ ᱾ ᱚᱱᱟ ᱢᱩᱫᱽ ᱨᱮᱜᱮ ᱟᱵᱚ ᱫᱚ ᱠᱤᱪᱷᱩ ᱜᱮᱭᱟᱱ ᱛᱟᱵᱚᱱᱟ ᱟᱵᱚ ᱫᱚᱵᱚᱱ ᱵᱩᱡᱽ ᱫᱟᱲᱮᱭᱟᱜ-ᱟ ᱚᱠᱟᱴᱟᱜ ᱫᱚ ᱵᱷᱹᱟᱜᱤ ᱫᱤᱠ ᱠᱟᱱᱟ ᱚᱠᱟᱴᱟᱜ ᱫᱚ ᱵᱟᱹᱲᱤᱡ ᱫᱤᱠᱟᱹ ᱡᱩᱫᱤ ᱫᱟᱹᱭᱠᱟᱹ ᱦᱤᱥᱟᱹᱵ ᱛᱮ ᱡᱩᱫᱤ ᱱᱚᱝᱠᱟ ᱵᱚᱱ ᱢᱮᱱᱟ ᱫᱟᱹᱭᱠᱟᱹ ᱥᱮ ᱮᱠᱡᱟᱢᱯᱮᱞ ᱦᱤᱥᱟᱹᱵ ᱛᱮ ᱡᱩᱫᱤ ᱵᱚᱱ ᱢᱮᱱᱟ ᱱᱤᱭᱟᱹ ᱴᱩᱠᱩ ᱫᱚᱵᱚᱱ ᱵᱩᱡᱽ ᱫᱟᱲᱮᱭᱟᱜ-ᱟ ᱚᱠᱟᱴᱟᱜ ᱫᱚ ᱞᱚᱞᱚ ᱫᱟᱜᱽ ᱠᱟᱱᱟ ᱟᱨ ᱚᱠᱟᱴᱟᱜ ᱫᱚ ᱨᱮᱭᱟᱲ ᱫᱟᱜᱽ ᱠᱟᱱᱟ ᱾
ᱚᱠᱟ ᱞᱮᱠᱷ ᱞᱮᱠᱟ ᱴᱷᱤᱠ ᱟᱹᱰᱤ ᱡᱚᱛᱷᱟᱛ ᱠᱟᱛᱷᱟ ᱢᱮᱱᱛᱮ ᱦᱮᱸ ᱦᱮᱸ ᱴᱷᱤᱠ ᱟᱫᱚ ᱚᱚᱱᱟ ᱠᱚ ᱵᱟᱠᱚ ᱵᱟᱰᱟᱭᱟ ᱥᱮ ᱟᱵᱚᱨᱮᱱ ᱡᱟᱦᱟᱱᱟᱜ ᱡᱤᱱᱤᱥ ᱠᱚᱲᱟ ᱠᱩᱲᱤ ᱧᱮᱞᱚᱜ ᱠᱟᱱᱟ ᱟᱨᱮ ᱵᱟᱵᱟ ᱯᱷᱤᱨᱤ ᱯᱷᱟᱭᱟᱨ ᱠᱤᱨᱮ ᱵᱮᱥ ᱚ ᱦᱚ ᱟᱨᱮ ᱵᱮᱥᱛᱚ ᱴᱷᱤᱠᱜᱮᱭᱟ ᱢᱤᱫ ᱜᱷᱟᱹᱲᱤᱢ ᱠᱷᱮᱞᱟ ᱴᱷᱤᱠ ᱜᱮ ᱢᱟᱱᱮ ᱤᱧ ᱧᱮᱞ ᱟᱠᱟᱫ ᱠᱚᱣᱟᱧ ᱤᱧᱟᱹᱜ ᱢᱮᱫ ᱛᱮ ᱦᱮᱸᱥᱮ ᱛᱚ ᱟᱞᱮ ᱚᱲᱟᱜ ᱥᱩᱨ ᱠᱚᱨᱮ ᱢᱮᱱᱟᱜ ᱠᱚᱣᱟ ᱾ ᱢᱟᱜ ᱠᱟᱨᱟ ᱵᱟᱭ ᱛᱟᱦᱮᱸᱱᱟ ᱮᱛᱚᱭ ᱠᱷᱤᱨ ᱠᱮᱫᱟᱭ ᱚᱲᱟᱜ ᱯᱩᱱᱟᱭ ᱦᱚᱸ ᱩᱱᱤ ᱨ ᱠᱮᱫᱮᱭᱟᱭ
ᱛᱟᱯᱚᱨᱮ ᱫᱩ ᱛᱤᱱ ᱡᱟᱣᱜᱟ ᱯᱟᱣᱟᱨ ᱵᱟᱭ ᱮᱢᱮᱜᱟ ᱤᱭᱟᱹ ᱚᱲᱟᱜ ᱛᱤ ᱨᱮ ᱜᱤ ᱨᱮ ᱧᱩᱛ ᱠᱷᱟᱱ ᱧᱩᱛ ᱵᱮᱲᱟ ᱜᱮ ᱦᱮᱸ ᱮᱠᱫᱚᱢ ᱠᱩᱰᱟᱹᱢ ᱨᱮ ᱪᱟᱞᱟᱣ ᱟᱠᱟᱱ ᱛᱮ ᱠᱩᱰᱟᱹᱢ ᱫᱷᱟᱨᱮᱭ
ᱠᱷᱮᱞ ᱮ ᱟᱨᱚᱢᱵᱷᱚ ᱟᱠᱟᱜ ᱟᱭ ᱛᱟᱦᱚᱞᱮ ᱦᱤᱱᱫᱤ ᱛᱮ ᱨᱚᱲᱮᱫ-ᱟ ᱪᱤᱠᱟᱢ ᱵᱩᱡᱷᱟᱣ ᱚᱲᱟᱜ ᱦᱚᱲ ᱫᱚᱠᱚ ᱠᱟᱱᱟ ᱚᱠᱟ ᱭᱱᱟᱭ ᱵᱟᱹᱵᱩ ᱛᱟᱦᱮᱱᱟ ᱟᱨᱮ ᱚᱱᱠᱟ ᱫᱚ ᱩᱰᱩᱜᱚᱜᱼᱟ ᱵᱟᱢ ᱪᱤᱠᱟᱹᱜ-ᱟ᱾ ᱚᱱᱠᱟ ᱛᱟᱦᱮᱸ ᱪᱮ ᱵᱟᱝ ᱜᱟᱝᱠᱮ
ᱦᱮᱸ ᱦᱮᱸ ᱟᱫᱚ ᱮᱠᱫᱚᱢ ᱮᱠᱫᱚᱢ ᱜᱚᱝᱠᱮ ᱢᱟᱱᱮ ᱱᱤᱛᱚᱜ ᱫᱚ ᱱᱤᱛᱚᱝ ᱫᱚ ᱱᱤᱛᱚᱜ ᱧᱮᱞᱚᱜ ᱠᱟᱱᱟ ᱚᱱᱟ ᱜᱚᱴᱟ ᱜᱮ ᱧᱮᱞᱚᱜ ᱠᱟᱱᱟ ᱦᱮᱸᱥᱮ? ᱜᱚᱴᱟ ᱜᱮ ᱧᱮᱞᱚᱜ ᱠᱟᱱᱟ ᱾ ᱩᱱᱠᱩ ᱚᱱᱟ ᱴᱷᱤᱠ ᱜᱮᱭᱟ ᱵᱮᱵᱚᱦᱟᱨ ᱚᱱᱟ ᱫᱚ ᱵᱮᱵᱚᱦᱟᱨ ᱢᱮ ᱢᱟᱱᱮ ᱚᱠᱟ ᱵᱷᱟᱵᱛᱮ ᱵᱮᱵᱚᱦᱟᱨ ᱤᱧ ᱟᱢ ᱚᱱᱠᱟ ᱮᱢᱚᱱ ᱵᱮᱵᱚᱦᱟᱨ ᱫᱟᱢ ᱚᱱᱟ ᱨᱮᱜᱮᱢ ᱢᱟᱛᱟᱣ ᱠᱟᱱᱟ ᱟᱢ ᱫᱚ ᱾ ᱟᱫᱚ ᱡᱚᱢ ᱧᱩᱭ ᱡᱚᱢ ᱧᱩ ᱪᱮᱫ ᱦᱚᱸ ᱚᱱᱠᱟ ᱴᱤᱠᱟᱸᱲ ᱜᱮ ᱵᱟᱝᱟ ᱾ ᱚᱱᱠᱟ ᱢᱤᱢᱤᱫᱴᱟᱝ ᱚᱱᱠᱟ ᱡᱟᱭᱜᱟᱨᱮ ᱟᱸᱡᱚᱢ ᱟᱠᱟᱱᱟ ᱚᱱᱠᱟ ᱯᱷᱤᱨᱤ ᱯᱷᱟᱭᱟᱨ ᱠᱚ ᱠᱷᱮᱞ ᱠᱷᱟᱹᱛᱤᱨ ᱜᱮ ᱚᱱᱠᱟ ᱦᱟᱹᱛᱤ ᱠᱚᱠᱚ ᱞᱮᱵᱮᱫ ᱜᱚᱡᱽ ᱠᱟᱫ ᱠᱚᱣᱟ ᱚᱱᱠᱟ ᱟᱸᱡᱚᱢ ᱵᱟᱲᱟ ᱟᱠᱟᱱᱟ ᱾
ᱮ ᱵᱟᱵᱟ ᱨᱮ ᱱᱚᱣᱟ ᱛᱚ ᱟᱹᱰᱤ ᱜᱮ ᱵᱟᱹᱲᱤᱡ
ᱮᱠᱫᱚᱢ ᱮᱠᱫᱚᱢ ᱟᱹᱰᱤ ᱵᱟᱹᱲᱤᱡ ᱡᱩᱫᱤ ᱵᱚᱱ ᱱᱚᱣᱟ ᱜᱮ ᱟᱵᱚ ᱨᱮᱱ ᱥᱟᱱᱛᱟᱲ ᱥᱟᱶᱛᱟ ᱨᱮᱱ ᱡᱟᱦᱟᱸᱭ ᱟᱵᱚ ᱡᱮᱱᱟᱨᱮᱥᱚᱱ ᱠᱚ ᱜᱤᱫᱽᱨᱟᱹ ᱱᱤᱛᱚᱜ ᱡᱟᱦᱟᱸᱭ ᱢᱮᱱᱟᱜ ᱠᱚᱣᱟ ᱩᱱᱠᱩ ᱚᱱᱟ ᱵᱟᱝᱠᱚ ᱵᱩᱡ ᱮᱫᱟ ᱾
ᱩᱫᱽᱫᱮᱥᱚ ᱦᱮᱸ ᱦᱮᱸ ᱩᱫᱽᱫᱮᱥᱚ ᱛᱟᱠᱚ ᱫᱚ ᱱᱚᱣᱟ, ᱦᱮᱸ ᱜᱚᱝᱠᱮ ᱾
ᱥᱟᱹᱨᱤ
ᱦᱮᱸ ᱞᱟᱭ ᱵᱤᱱ ᱡᱚᱛᱷᱟ ᱵᱚᱞᱛᱮ ᱱᱟᱜ ᱪᱤᱠᱟᱹᱜ ᱠᱟᱱᱟ ᱢᱤᱫᱴᱟᱝ ᱜᱤᱫᱽᱨᱟᱹ ᱩᱱ ᱛᱤᱥᱚᱜ ᱦᱤᱡᱩᱜ ᱟᱭ ᱦᱟᱜ ᱦᱚᱭᱛᱚ ᱩᱱᱤᱴᱮᱱ ᱵᱟᱯ ᱵᱚᱭᱚᱥ ᱠᱚᱜᱼᱟᱭ ᱩᱱ ᱯᱚᱨᱮ ᱢᱟ ᱛᱟᱦᱮᱱᱟ ᱠᱚᱢ ᱩᱢᱮᱨ ᱨᱮ ᱠᱟᱹᱢᱤᱪ ᱱᱤᱛᱚᱜ ᱚᱲᱟᱜ ᱦᱚᱸ ᱵᱟᱠᱚ ᱜᱟᱭᱤᱰ ᱟᱫᱮᱭᱟ ᱱᱤᱛᱚᱜ ᱚᱲᱟᱜ ᱦᱚᱲ ᱯᱷᱳᱱ ᱠᱚ ᱦᱛᱣᱟᱫᱮᱭᱟ ᱚᱱᱟ ᱵᱟᱨᱭᱟ ᱢᱚᱫᱽᱫᱷᱮ ᱢᱤᱫ ᱴᱟᱝ ᱜᱮ ᱦᱩᱭᱩᱜᱼᱟ, ᱦᱮᱸᱥᱮ ᱵᱟᱝ ᱜᱚᱝᱠᱮ? ᱟᱫᱚ ᱮᱱᱠᱷᱟᱱ ᱟᱢ ᱨᱮᱱ ᱜᱤᱫᱽᱨᱟᱹ ᱟᱢ ᱱᱤᱡᱮᱛᱮ ᱵᱟᱢ ᱞᱟᱹᱭ ᱵᱩᱡᱷᱟᱹᱣᱟ ᱥᱮ ᱱᱚᱣᱟ ᱠᱚ ᱡᱤᱱᱤᱥ ᱠᱷᱚᱱᱟᱜ ᱥᱺᱟᱹᱜᱤᱧ ᱧᱚᱜ ᱨᱮᱢ ᱫᱚᱦᱚᱭᱟ ᱾ ᱦᱮᱸ, ᱛᱟᱦᱚᱞᱮ ᱩᱱᱤ ᱜᱤᱫᱽᱨᱟᱹ ᱵᱷᱟᱜᱮ ᱛᱟᱦᱮᱱᱟ ᱟᱢ ᱪᱤᱠᱟᱹᱛᱮ ᱜᱤᱫᱽᱨᱟᱹ ᱢᱤᱫ ᱜᱤᱫᱨᱟᱹ ᱫᱚᱠᱚ ᱞᱟᱹᱭᱮᱫᱼᱟ ᱵᱟᱵᱟ ᱞᱟᱹᱠᱛᱤᱭᱟᱜ ᱡᱤᱱᱤᱥᱤᱧ ᱮᱢᱟᱭᱟ ᱵᱟᱝ ᱞᱟᱹᱠᱤᱭ ᱫᱚ ᱵᱟᱹᱧ ᱮᱢᱟᱭᱟ ᱾ ᱥᱮ ᱵᱟᱝ ᱜᱚᱝᱠᱮ? ᱛᱟᱦᱞᱮ ᱚᱱᱟ ᱠᱚᱫᱚ ᱜᱟᱨᱡᱮᱱᱟᱜ ᱦᱚᱸ ᱜᱟᱨᱡᱮᱱᱟᱜ ᱦᱚᱸ ᱟᱹᱰᱤ ᱢᱟᱨᱟᱝ ᱢᱤᱫᱴᱟᱝ ᱵᱷᱩᱢᱤᱠᱟ ᱢᱮᱱᱟᱜᱼᱟ ᱱᱚᱣᱟ ᱜᱤᱫᱽᱨᱟᱹ ᱦᱟᱨᱟ ᱵᱩᱨᱩ ᱨᱮ, ᱢᱮᱱᱠᱷᱟᱱ ᱴᱷᱤᱠ ᱧᱚᱜ ᱛᱮ ᱦᱮᱸᱛᱳᱜ ᱵᱟᱠᱚ ᱦᱟᱨᱟ ᱵᱩᱨᱩᱩᱭ ᱧᱚᱜᱮᱫ ᱠᱚᱣᱟ ᱾ ᱢᱟᱱᱮ ᱤᱧ ᱫᱚ ᱵᱟᱹᱧ ᱞᱟᱹᱭᱮᱫ ᱠᱚᱣᱟ ᱡᱷᱚᱛᱚ ᱦᱚᱲ ᱫᱚ ᱠᱤᱪᱷᱩ ᱠᱤᱪᱷᱩ ᱠᱚ ᱾ ᱦᱮᱸ ᱥᱮ ᱵᱟᱝ? ᱛᱚ ᱚᱱᱟ ᱠᱷᱟᱹᱛᱤᱨ ᱩᱱᱠᱩ ᱦᱚᱸ ᱟᱹᱰᱤ ᱥᱚᱛᱚᱨᱠᱚᱛᱟ ᱫᱚᱨᱠᱟᱨ ᱠᱟᱱᱟ ᱵᱟᱝ ᱥᱮ? ᱯᱚᱨᱮ ᱛᱮᱵᱚᱱ ᱞᱟᱹᱭᱟ ᱤᱧ ᱨᱤᱡ ᱜᱤᱫᱽᱨᱟᱹ ᱫᱚ ᱱᱚᱝ ᱱᱚᱠᱟᱭ ᱮᱱᱟᱭ ᱵᱟᱭ ᱜᱮᱭᱟ, ᱵᱟᱭ ᱵᱟᱭ ᱵᱮᱥᱟᱹᱧ ᱠᱟᱱᱟ, ᱤᱧ ᱥᱟᱶ ᱢᱚᱡᱽ ᱛᱮ ᱵᱟᱭ ᱨᱚᱲᱮᱜᱼᱟ ᱾ ᱟᱨᱮ ᱨᱚᱲᱟᱭ ᱪᱤᱠᱟᱹᱛᱮ ᱟᱢ ᱢᱟ ᱩᱱᱤ ᱚᱱᱠᱟᱢ ᱠᱟᱛᱮ ᱫᱚ ᱾ ᱴᱷᱤᱠ ᱧᱚᱜ ᱟᱢ ᱵᱟᱢ ᱦᱟᱨᱟ ᱵᱩᱨᱩ ᱠᱟᱫᱮ ᱫᱚ ᱦᱮᱸ ᱥᱮ ᱵᱟᱝ ᱟᱵᱚ ᱡᱩᱫᱤ ᱵᱚᱱ ᱞᱟᱹᱭᱟ ᱟ ᱛᱚ ᱟᱵᱚ ᱛᱚ ᱟᱵᱚ ᱨᱮᱱ ᱛᱚ ᱟᱵᱚ ᱦᱚᱸ ᱦᱩᱰᱤᱧ ᱵᱚᱱ ᱛᱟᱦᱮᱸ ᱞᱮᱱᱟ ᱾
ᱦᱮᱸᱜᱚᱝᱠᱮ ᱾
ᱜᱚ ᱟᱭᱳ ᱵᱟᱵᱟ ᱠᱚ ᱨᱟᱯᱩ ᱟᱠᱟᱫ ᱵᱚᱱᱟ ᱟᱵᱚ ᱢᱟ ᱚᱱᱠᱟ ᱟᱭᱳ ᱵᱟᱵᱟ ᱵᱟᱠᱚ ᱨᱚᱲᱮᱫ ᱵᱚᱱᱟ ᱾ ᱟᱭᱳᱵ ᱥᱟᱛᱷᱤᱝ ᱵᱚᱱ ᱨᱚᱲᱭᱟ ᱦᱮᱸ ᱥᱮ ᱜᱚᱝᱠᱮ
ᱦᱮᱸ ᱜᱚᱝᱠᱮ ᱾ ᱟᱵᱚ ᱫᱚ ᱜᱚᱝᱠᱮ ᱚᱱᱠᱟ ᱜᱮ ᱜᱟᱭᱤᱰ ᱵᱚᱱ ᱧᱟᱢ ᱚᱱᱠᱟ ᱛᱮ ᱟᱵᱚ ᱵᱟᱝᱠᱚ ᱨᱚᱲᱮᱫ ᱵᱚᱱᱟ ᱾ ᱱᱤᱛᱚᱜ ᱜᱚᱝᱠᱮ ᱡᱟᱦᱟᱸ ᱚᱱᱟ ᱫᱚᱧ ᱧᱮᱞ ᱠᱮᱫᱟ ᱦᱮᱸ ᱥᱮ ᱾ ᱠᱟᱨᱚᱱ ᱫᱚ ᱦᱩᱭᱩᱜ ᱠᱟᱱᱟ ᱟᱭᱳᱼᱵᱟᱵᱟ, ᱟᱭᱳᱼᱵᱟᱵᱟ ᱡᱩᱫᱤ ᱥᱮ ᱢᱩᱞ ᱠᱷᱩᱱᱴᱤ ᱡᱩᱫᱤ ᱴᱷᱤᱠ ᱵᱟᱝ ᱛᱟᱦᱮᱱᱟ ᱾ ᱥᱮ ᱵᱟᱠᱚ ᱞᱟᱹᱭᱟ ᱚᱱᱮ ᱡᱩᱫᱤ ᱠᱟᱹ ᱞᱮᱠᱟᱛᱮ ᱡᱩᱫᱤ ᱵᱚᱱ ᱞᱟᱹᱭᱟ ᱟᱢ ᱞᱟᱛᱟᱨ ᱨᱮᱜᱮ ᱡᱩᱫᱤ ᱚᱲᱟᱜ ᱡᱩᱫᱤ ᱵᱟᱢ ᱫᱮ ᱛᱟᱦᱚᱞᱮ ᱚᱱᱛᱮ ᱫᱚ ᱵᱟᱫᱮ ᱛᱟᱞᱟ ᱥᱟᱱᱟᱭᱮᱫ ᱢᱮᱭᱟ ᱟᱢ ᱫᱚ ᱞᱟᱛᱟᱨ ᱨᱮ ᱜᱮᱛᱚ ᱠᱮᱴᱮᱡ ᱦᱩᱭᱩᱜ ᱛᱟᱢᱟ, ᱜᱤᱫᱽᱨᱟᱹ ᱢᱤᱫᱴᱟᱝ ᱵᱚᱱ ᱦᱟᱨᱟᱭ ᱠᱟᱱᱟ, ᱟᱭᱳ ᱠᱚᱞᱮ ᱨᱮᱜᱮ ᱦᱟᱨᱟᱜ ᱠᱟᱱᱟ ᱩᱱᱤ ᱢᱚᱴᱟᱢᱩᱴᱤ ᱫᱚᱥ ᱵᱚᱪᱷᱚᱨ ᱫᱷᱟᱹᱨᱤᱡ ᱫᱚ ᱟᱵᱚ ᱜᱟᱭᱤᱰ ᱛᱮ ᱫᱚᱦᱚ ᱦᱩᱭᱩᱜ ᱛᱟ ᱾ ᱫᱚᱥ ᱵᱚᱪᱷᱚᱨ ᱫᱷᱟᱨᱤᱡ ᱟᱢ ᱚᱠᱟ ᱞᱮᱠᱟ ᱟᱢ ᱜᱟᱭᱤᱰᱮᱭᱟ ᱩᱱᱤ ᱜᱤᱫᱽᱨᱟᱹ ᱚᱱᱠᱟ ᱜᱮ ᱥᱤᱠᱠᱟᱭ ᱧᱟᱢᱟ, ᱚᱱᱠᱟᱜ ᱜᱮ ᱜᱟᱭᱤᱰᱚᱜ ᱟᱭ ᱚᱱᱠᱟ ᱜᱮ ᱠᱟᱹᱢᱤᱭᱟᱭ ᱾ ᱟᱨ ᱡᱩᱫᱤ ᱜᱤᱫᱽᱨᱟᱹ ᱠᱷᱚᱱᱟᱜ ᱜᱮ ᱩᱱᱤ ᱜᱟᱭᱤᱰ ᱵᱟᱝ ᱵᱚᱱ ᱮᱢᱟᱭᱟ, ᱛᱟᱦᱚᱞᱮ ᱩᱱᱤ ᱜᱤᱫᱽᱨᱟᱹ ᱫᱚ ᱚᱠᱟ ᱞᱮᱵᱮᱞ ᱨᱮ ᱪᱟᱞᱟᱜᱼ ᱟᱭ ᱾ ᱛᱟᱦᱚᱞᱮ ᱩᱱᱤ ᱡᱩᱫᱤ ᱵᱟᱵᱚᱱ ᱜᱟᱭᱤᱰᱤᱭᱟ ᱛᱟᱦᱚᱞᱮ ᱡᱚᱠᱷᱚᱱ ᱩᱱᱤ ᱜᱤᱫᱽᱨᱟᱹ ᱦᱟᱨᱟᱜ ᱟᱭ ᱩᱱᱤ ᱡᱚᱠᱷᱚᱱ ᱟᱫᱚ ᱱᱤᱡᱮ ᱫᱚ ᱫᱟᱞ ᱛᱚᱞ ᱢᱮᱭᱟᱭ ᱡᱚᱠᱷᱚᱱᱮ ᱦᱟᱨᱟᱜ ᱾ ᱠᱟᱨᱚᱱ ᱫᱚ ᱟᱢᱟᱜ ᱵᱷᱩᱞ ᱠᱷᱟᱹᱛᱤᱨ ᱜᱮ ᱮᱸ ᱢᱟᱱᱮ ᱩᱱ ᱥᱚᱢᱚᱭ ᱵᱟᱢ ᱜᱟᱭᱤᱰ ᱠᱟᱫᱮ ᱠᱷᱟᱹᱛᱤᱨ ᱛᱮᱜᱮ ᱦᱮᱸ ᱟᱫᱚ ᱫᱟᱞ ᱛᱚᱞᱮᱫ ᱢᱮᱭᱟ ᱟᱫᱚᱢ ᱞᱟᱹᱭᱟ ᱤᱧᱤᱡ ᱜᱤᱫᱽᱨᱟᱹ ᱜᱤᱫᱽᱨᱟᱹ ᱫᱚ ᱱᱚᱝᱠᱟ ᱱᱚᱝᱠᱟᱭ ᱫᱟᱞ ᱛᱚᱞᱤᱧ ᱠᱟᱱᱟ ᱵᱟᱭ ᱵᱷᱟᱹᱜᱤᱭᱟ ᱾ ᱟᱫᱚ ᱚᱱᱟ ᱦᱚᱸ ᱜᱟᱨᱡᱮᱱ ᱠᱚᱣᱟᱜ ᱵᱷᱩᱞ ᱠᱟᱱᱟ, ᱡᱚᱛᱚ ᱜᱟᱨᱡᱮᱱ ᱵᱟᱠᱚ ᱵᱩᱡ ᱜᱮᱭᱟ ᱚᱱᱟᱴᱟᱜ ᱾
ᱦᱳᱭ, ᱥᱟᱹᱨᱤ ᱜᱚᱝᱠᱮ ᱟᱹᱰᱤ ᱡᱚᱷᱟᱛ ᱠᱟᱛᱷᱟᱢ ᱞᱟᱹᱭ ᱠᱟᱜᱼᱟ ᱥᱟᱹᱨᱤ ᱠᱟᱛᱷᱟ ᱾ ᱛᱚ ᱡᱟᱦᱟᱸᱟᱢ ᱞᱟᱹᱭ ᱠᱮᱜᱼᱟ ᱤᱧ ᱫᱚᱧ ᱠᱩᱥᱤᱭᱟᱫᱟ ᱟᱫᱚ ᱦᱚᱜᱱᱟ ᱡᱤᱱᱤᱥᱴᱟᱜ ᱜᱮ ᱠᱤᱱᱛᱩ ᱟᱵᱚ ᱥᱟᱱᱟᱢ ᱠᱚᱜᱮ ᱵᱟᱲᱟᱭ ᱞᱟᱹᱠᱛᱤᱜ ᱠᱟᱱᱟ ᱟᱹᱰᱤ ᱡᱩᱫᱤ ᱵᱟᱝ ᱯᱤᱱᱛᱤ ᱛᱮ ᱡᱟᱦᱟᱸ ᱞᱮᱠᱟ ᱧᱮᱞᱚᱜ ᱠᱟᱱᱟ ᱟᱵᱚ ᱥᱟᱱᱛᱟᱲ ᱥᱟᱶᱛᱟ ᱨᱮ ᱪᱮᱫᱟᱧ ᱧᱮᱞᱟ ᱱᱚᱜᱼᱚᱭ ᱢᱤᱫᱴᱟᱝ ᱜᱤᱫᱽᱨᱟᱹ ᱱᱮᱛᱟᱨ ᱪᱮᱫ ᱠᱟᱱᱟ ᱜᱤᱫᱽᱨᱟᱹᱭ ᱨᱟᱜᱮ ᱟᱭ ᱵᱟᱵᱩ ᱨᱟᱫᱟᱢ ᱢᱟᱱᱮ ᱫᱮᱞᱟ ᱫᱮᱞᱟ ᱫᱟᱠᱟ ᱡᱚᱢᱟᱢ ᱯᱩᱱ ᱧᱮᱞ ᱢᱮ ᱢᱟ ᱯᱩᱱ ᱧᱮᱞ ᱢᱮ ᱫᱟᱠᱟ ᱡᱚᱢ ᱢᱮ ᱟᱨᱮ ᱵᱟᱵᱟ ᱟᱢ ᱫᱚ ᱩᱱᱤ ᱫᱚ ᱱᱚᱝᱠᱟ ᱪᱮᱫᱟᱜ ᱮᱢ ᱥᱮᱬᱟᱭᱮ ᱠᱟᱱᱟ ᱦᱮᱸ ᱚᱱᱟ ᱠᱚᱫᱚ ᱵᱷᱟᱜᱤ ᱡᱤᱱᱤᱥ ᱠᱟᱱᱟ ᱾ ᱵᱟᱝ ᱜᱟᱱᱚᱜ ᱛᱮ ᱚᱱᱟ ᱜᱮᱛᱚ ᱜᱤᱫᱽᱨᱟᱹᱣᱟᱜ ᱢᱚᱱᱮ ᱫᱚ ᱜᱤᱫᱽᱨᱟᱹ ᱟ ᱢᱚᱱᱮ ᱫᱚ ᱥᱟᱫᱟ ᱠᱟᱜᱚᱡ ᱞᱮᱠᱟ ᱯᱚᱨᱚᱭ ᱯᱚᱨᱚᱭ ᱜᱮᱭᱟ᱾
ᱦ ᱫᱟ
ᱚᱱᱟ ᱥᱟᱫᱟ ᱠᱟᱜᱚᱡᱽ ᱥᱮ ᱡᱟᱦᱟᱸ ᱞᱮᱠᱟᱢ ᱥᱮᱬᱟ ᱟᱭ ᱠᱟᱱᱟ ᱡᱟᱦᱟᱸ ᱠᱮᱲᱮ ᱵᱮᱲᱮ ᱚᱞᱟᱭ ᱠᱟᱱᱟ ᱚᱱ ᱚᱱᱠᱟ ᱩᱱᱤ ᱚᱱᱠᱟᱭ ᱥᱮᱬᱟᱭᱟ ᱠᱤᱱᱛᱩ ᱛᱟᱦᱞᱮ ᱟᱢ ᱵᱷᱟᱜᱤᱭᱟᱜ ᱤᱧ ᱥᱮᱬᱟᱭᱟ ᱤ ᱜᱤᱫᱽᱨᱟᱹ ᱪᱮᱫᱟᱜ ᱵᱟᱹᱲᱤᱡᱟᱜ ᱤᱧ ᱥᱮᱬᱟᱭᱟ ᱦᱮ ᱥᱮ ᱜᱚᱢᱠᱮ
ᱦᱮᱸᱚᱱᱠᱟ ᱦᱮᱸ ᱟᱫᱚ ᱜᱚᱝᱠᱮ ᱜᱚᱢᱠᱮ ᱚᱱᱟ ᱡᱟᱦᱟᱸ ᱵᱤᱱ ᱢᱮᱱ ᱠᱮᱫᱟ ᱮᱠᱫᱚᱢ ᱟᱹᱰᱤ ᱯᱟᱨᱯᱷᱮᱠᱴ ᱠᱟᱛᱷᱟ ᱵᱤᱱ ᱢᱮᱱ ᱟᱠᱟᱫᱟ ᱾ ᱠᱟᱨᱚᱱ ᱡᱚᱠᱷᱚᱱ ᱜᱤᱫᱽᱨᱟᱹᱭ ᱛᱟᱦᱮᱱᱟ ᱩᱱ ᱥᱚᱢᱚᱭ ᱫᱚ ᱩᱱᱤᱭᱟᱜ ᱢᱚᱱᱮ ᱫᱚ ᱯᱩᱨᱟᱹ ᱥᱟᱫᱟ ᱠᱟᱜᱚᱡᱽ ᱞᱮᱠᱟᱱ ᱛᱟᱦᱮᱱ ᱛᱟᱭᱟ ᱱᱚᱜᱼᱚᱭ ᱱᱚᱜ ᱚᱞᱚᱭ ᱡᱮᱢ ᱞᱟᱹᱭᱠᱟ ᱡᱮ ᱢᱤᱫᱴᱮᱱ ᱜᱤᱫᱽᱨᱟᱹ ᱡᱩᱫᱤ ᱫᱟᱠᱟ ᱵᱟᱭ ᱡᱚᱢ ᱮᱫᱟ ᱛᱟᱦᱚᱞᱮ ᱩᱱᱤ ᱯᱷᱳᱱ ᱵᱚᱱ ᱫᱮᱠᱷᱟᱣ ᱫᱮ ᱠᱷᱟᱱ ᱜᱮ ᱮ ᱩᱱᱤ ᱛᱟᱞᱦᱮ ᱫᱟᱠᱟᱭ ᱡᱚᱢ ᱠᱮᱫᱟ ᱾ ᱛᱟᱦᱚᱞᱮ ᱚᱱᱟ ᱡᱟᱭᱜᱟᱨᱮ ᱟᱵᱚ ᱩᱱᱠᱩ ᱯᱷᱳᱱ ᱵᱚᱱ ᱧᱮᱞ ᱦᱚᱪᱚ ᱠᱮᱫᱮᱭᱟ ᱯᱷᱳᱱ ᱵᱚᱱ ᱧᱮᱞ ᱦᱚᱪᱚ ᱠᱮᱫᱮ ᱠᱷᱟᱱ ᱯᱷᱳᱱ ᱡᱟᱦᱟᱸᱭ ᱧᱮᱞ ᱠᱮᱫᱟ ᱢᱟᱭᱤᱴ ᱟᱡᱟᱜ ᱥᱟᱫᱟ ᱠᱟᱜᱚᱡᱽ ᱢᱚᱱᱮ ᱫᱚ ᱚᱱᱟᱴᱟᱜ ᱜᱮ ᱯᱷᱳᱱ ᱨᱮᱜᱮ ᱢᱟᱱᱮ ᱚᱞ ᱮᱱ ᱛᱟᱭᱟ ᱟᱫᱚ ᱚᱱᱠᱟ ᱠᱟᱛᱮ ᱜᱮᱛᱚ ᱟᱵᱚ ᱫᱚ ᱜᱤᱫᱽᱨᱟᱹᱭ ᱞᱟᱹᱭ ᱠᱮᱫᱟ ᱟᱫᱚ ᱟᱵᱚ ᱦᱚᱸᱵᱚᱱ ᱫᱮᱠᱷᱟᱣ ᱠᱚᱣᱟ ᱚᱱᱟ ᱠᱷᱟᱹᱛᱤᱨ ᱛᱮᱜᱮ ᱛᱚ ᱚᱱᱟᱜᱮ ᱢᱟᱭᱤᱱᱰ ᱨᱮ ᱞᱟᱜᱟᱣ ᱠᱚ ᱠᱟᱱᱛᱮ ᱱᱚᱜᱼᱚᱭ ᱱᱤᱛᱚ ᱩᱱᱠᱩ ᱡᱚᱠᱷᱚᱱ ᱫᱚᱥ ᱵᱟᱨᱚ ᱵᱚᱪᱷᱚᱨ ᱨᱮᱜᱮ ᱞᱟᱹᱭᱟᱢ ᱢᱮ ᱤᱧ ᱫᱚ ᱯᱷᱳᱱ ᱦᱟᱛᱟᱣᱟᱹᱧ ᱢᱮ ᱟᱨ ᱵᱟᱝᱠᱷᱟᱱ ᱫᱚ ᱵᱟᱹᱧ ᱯᱟᱲᱟᱱᱚᱜᱼᱟ ᱚᱱᱚ ᱚᱱᱟ ᱧᱮᱞᱚᱜ ᱠᱟᱱᱟ ᱱᱤᱛᱚᱜ
ᱦᱮᱸ ᱱᱚᱜᱼᱚ ᱱᱟ ᱱᱮᱛᱟᱨ ᱮᱢᱚᱱ ᱯᱟᱨ ᱠᱟᱱᱟ ᱠᱤᱪᱷᱩ ᱜᱤᱫᱽᱨᱟᱹ ᱫᱚ ᱟᱭᱳ ᱵᱟᱵᱟ ᱠᱚ ᱵᱚᱛᱚᱨ ᱦᱚᱪᱚᱭᱮᱫ ᱠᱚᱣᱟ ᱢᱤᱫᱴᱟᱝ ᱜᱮᱛᱟᱭ ᱜᱤᱫᱽᱨᱟᱹ ᱤᱧ ᱫᱚ ᱤᱧ ᱫᱚᱧ ᱡᱟᱦᱟᱸ ᱪᱤᱠᱟᱹᱭᱟ ᱢᱟ ᱟᱫᱚ ᱟᱭᱳ ᱵᱟᱵᱟ ᱦᱚᱸᱭ ᱞᱟᱹᱭᱟ ᱵᱟᱵᱟ ᱨᱮ ᱵᱟᱝ ᱠᱚ ᱯᱳᱱ ᱜᱮ ᱵᱟᱭ ᱢᱟᱨᱟᱝᱟ ᱤᱧᱤᱡ ᱜᱤᱫᱽᱨᱟᱹᱭ ᱢᱟᱨᱟᱝᱟ ᱮᱸᱰᱮᱠᱷᱟᱱ ᱟᱪᱪᱷᱟ ᱜᱚᱝᱠᱮ ᱴᱷᱤᱠ ᱜᱮᱭᱟ ᱯᱚᱨᱚ ᱨᱚᱯᱚᱲ ᱦᱳᱭᱳᱜ-ᱟ, ᱡᱚᱦᱟᱨ ᱜᱮ ᱟᱹᱰᱤ ᱱᱟᱯᱟᱭ ᱜᱤᱧ ᱵᱩᱡᱷᱟᱹᱣ ᱠᱮᱫᱟ ᱟᱢ ᱥᱟᱶ ᱨᱚᱲ ᱠᱟᱛᱮ ᱜᱚᱝᱠᱮ ᱡᱚᱦᱟᱨ ᱜᱮ ᱜᱚᱝᱠᱮ